ᱦᱮᱞᱳ ᱱᱮᱴᱳᱣᱟᱨᱠ ᱵᱟᱭ ᱧᱟᱢᱮᱫ ᱛᱟᱵᱤᱱᱟ ᱥᱮ-ᱪᱮᱫ ᱞᱮᱠᱟ?
ᱦᱮᱸ ᱟᱹᱞᱤᱧᱟᱜ ᱢᱟ ᱧᱟᱢᱮᱫ ᱜᱮᱭᱟᱭ ᱛᱚ᱾
ᱟᱪᱪᱷᱟ᱾ ᱛᱚ ᱪᱮᱫ ᱮᱸᱻ ᱢᱟᱱᱮ ᱡᱟᱦᱱᱟᱜ ᱪᱮᱫ ᱥᱟᱛᱟᱢ ᱨᱮᱞᱟᱝ ᱪᱮᱫ ᱥᱟᱛᱚᱢ ᱥᱟᱛᱟᱢ ᱨᱮᱞᱟᱝ ᱜᱚᱞᱯᱷᱚ ᱞᱮᱠᱷᱟᱱ ᱡᱩᱛᱩᱜ ᱛᱮ?
ᱟᱞᱮ ᱵᱮᱥᱤ ᱦᱚᱸ ᱵᱟᱞᱮ ᱵᱟᱲᱟᱭ ᱜᱮᱭᱟ ᱛᱚ ᱪᱮᱫ
ᱢᱟ ᱦᱟᱸᱜ ᱡᱟᱦᱟᱸ ᱞᱮᱠᱟᱱᱟᱜ ᱟᱵᱮᱱ ᱠᱚᱢᱯᱷᱚᱨᱴᱮᱵᱮᱞ ᱟᱹᱞᱤᱧ ᱡᱚᱛᱚ ᱨᱮᱜᱮ ᱠᱚᱢᱯᱷᱚᱨᱴᱮᱵᱮᱞ ᱠᱟᱱᱟᱞᱤᱧ ᱢᱟ ᱡᱟᱦᱟᱱ ᱵᱟᱨᱮ ᱛᱮᱜᱮ ᱢᱟ
ᱦᱩᱸ ᱚᱱᱠᱟᱜᱮ ᱚᱲᱟᱜ ᱫᱩᱣᱟᱹᱨ ᱠᱚᱨᱮᱱᱟᱜ ᱠᱚᱜᱮ ᱚᱠᱚᱭ ᱠᱚ ᱢᱮᱱᱟᱜ ᱯᱮᱭᱟ ᱪᱮᱫ ᱠᱚᱯᱮ ᱪᱤᱠᱟᱹ ᱵᱟᱲᱟᱭ ᱜᱮᱭᱟ?
ᱟᱞᱮ ᱛᱚ ᱱᱤᱛᱚᱜ ᱫᱚ ᱦᱟᱸᱜ ᱥᱟᱱᱟᱢ ᱦᱚᱲᱜᱮ ᱚᱲᱟᱜ ᱨᱮᱫᱚ ᱟᱭᱳ-ᱵᱟᱵᱟ ᱮᱸᱻ ᱫᱟᱫᱩ ᱫᱟᱫᱩ ᱫᱩᱫᱩ ᱜᱚ ᱛᱟᱨᱯᱚᱨ ᱡᱚᱛᱚ ᱥᱟᱱᱟᱢ ᱦᱚᱲᱜᱮ ᱢᱮᱱᱟᱜ ᱞᱮᱭᱟ ᱱᱤᱛᱚᱜ ᱛᱮᱫᱚ ᱦᱟᱸᱜ ᱟᱨ ᱱᱤᱛᱚᱜ ᱫᱚ ᱦᱟᱸᱜ ᱨᱚᱦᱚᱭ ᱨᱮᱱᱟᱜ ᱫᱤᱱ ᱛᱚ ᱱᱤᱛᱚᱜ ᱫᱚ ᱨᱚᱦᱚᱭ ᱵᱟᱲᱟ ᱠᱚᱜᱮ ᱠᱟᱹᱢᱤ ᱠᱚᱫᱚ ᱦᱩᱭᱩᱜ ᱠᱟᱱᱟ ᱫᱤᱭᱮ ᱟᱯᱮ ᱜᱮ ᱪᱮᱫ ᱞᱮᱠᱟ ᱚᱠᱚᱭ ᱠᱚ ᱢᱮᱱᱟᱜ ᱯᱮᱭᱟᱸ ᱵᱟᱹᱱᱩᱜ ᱯᱮᱭᱟᱸ?
ᱟᱞᱮ ᱦᱚᱸ ᱫᱟᱫᱩ ᱟᱞᱮ ᱵᱟᱵᱟ ᱟᱭᱳ ᱟᱨ ᱫᱟᱵᱤ ᱫᱟ ᱵᱟᱹᱱᱩᱜ ᱠᱤᱱᱟ
ᱟᱪᱪᱷᱟ ᱟᱪᱪᱷᱟ᱾
ᱦᱮᱸ
ᱟᱪᱪᱷᱟ ᱟᱪᱪᱷᱟ ᱚᱸ ᱛᱟᱨᱯᱚᱨᱮ ᱫᱚ ᱡᱚᱛᱚ ᱦᱚᱲ ᱜᱮ ᱵᱮᱥ ᱵᱟᱲᱟ ᱜᱮ ᱚᱲᱟᱜ ᱠᱚᱨᱮ ᱫᱚ ᱦᱮᱸ ᱵᱟᱝ ᱥᱮ
ᱡᱚᱛᱚ ᱦᱚᱲ ᱵᱮᱥ ᱜᱮ
ᱦᱚᱸ ᱫᱤᱭᱮ ᱛᱟᱦᱚᱞᱮ ᱨᱚᱦᱚᱭ ᱵᱟᱲᱟ ᱠᱚᱫᱚ ᱮᱦᱚᱵ ᱵᱟᱲᱟ ᱦᱩᱭᱱᱟ ᱥᱮ ᱟᱹᱣᱨᱤ?
ᱟᱹᱣᱨᱤᱜᱮ ᱟᱞᱮ ᱥᱮᱱ ᱫᱚ ᱵᱟᱭ ᱫᱟᱜ ᱟᱠᱟᱫᱟ ᱛᱚ ᱚᱱᱟᱛᱮ᱾
ᱦᱚᱸ ᱦᱮᱸ ᱱᱤᱛᱳᱜ ᱫᱚᱦᱟᱸᱜ ᱛᱚ ᱟᱥᱟᱲ ᱨᱮ ᱫᱚ ᱵᱟᱭ ᱫᱟᱜ ᱮᱫᱟ ᱥᱨᱟᱵᱚᱱ ᱵᱚᱸᱜᱟ ᱥᱮᱫ ᱱᱤᱛᱚᱜ ᱮᱦᱚᱵ ᱵᱟᱲᱟ ᱠᱤᱪᱷᱩ ᱠᱤᱪᱷᱩ ᱡᱟᱭᱜᱟ ᱨᱮ ᱠᱤᱪᱷᱩ ᱠᱤᱪᱷᱩ ᱴᱚᱴᱷᱟ ᱠᱚᱨᱮ ᱦᱟᱸᱜ ᱮᱦᱚᱵ ᱵᱟᱲᱟᱭᱮᱫᱼᱟ ᱠᱚ ᱟᱨ ᱫᱚ ᱵᱮᱥᱤᱨ ᱵᱷᱟᱜᱽ ᱡᱟᱭᱜᱟ ᱠᱚᱨᱮᱜᱮ ᱟᱹᱣᱨᱤ ᱠᱚ ᱮᱦᱚᱵᱼᱟ ᱠᱚ ᱦᱟᱸᱜ ᱢᱟᱱᱮ ᱱᱤᱛᱚᱜ ᱫᱚ ᱪᱮᱫ ᱮᱢ ᱞᱟᱹᱭᱼᱟ ᱫᱤᱥᱚᱢ ᱦᱚᱸ ᱦᱮᱸ ᱱᱤᱛᱚᱜ ᱫᱚ ᱚᱱᱠᱟ ᱦᱟᱠᱟᱱ ᱜᱮᱭᱟ ᱟᱨᱩᱯᱼᱼ ᱯᱷᱮᱨᱟᱣ ᱟᱠᱟᱱ ᱜᱮᱭᱟ ᱮᱠᱫᱚᱢ ᱯᱚᱨᱮ ᱯᱚᱨᱮ ᱛᱮᱜᱮ ᱦᱩᱭᱩᱜ ᱠᱟᱱᱟ ᱨᱚᱦᱚᱭ ᱠᱚ ᱦᱚᱸ ᱤᱨ ᱠᱚ ᱦᱚᱸ᱾ ᱡᱟᱦᱟᱸ ᱟᱥᱟᱲ ᱵᱚᱸᱜᱟ ᱨᱮᱵᱚᱱ ᱨᱚᱦᱚᱭᱮᱫ ᱛᱮᱦᱮᱸᱫ ᱱᱮᱛᱟᱨ ᱫᱚ ᱚᱱᱮ ᱟᱥᱟᱲ ᱥᱟᱱ ᱵᱚᱸᱜᱟ ᱥᱮᱫ ᱪᱟᱞᱟᱜ ᱠᱟᱱᱟ ᱨᱚᱦᱚᱭ ᱠᱚ ᱦᱚᱸ᱾
ᱪᱟᱞᱟᱜ ᱠᱟᱱᱟ ᱦᱚᱭ ᱟᱫᱚ ᱛᱟᱭᱚᱢᱚᱜ ᱠᱟᱱᱟ ᱵᱟᱹᱭ ᱵᱟᱹᱭ ᱛᱮ᱾
ᱦᱮᱸ ᱟᱫᱚ ᱡᱟᱦᱟᱸ ᱪᱮᱫ ᱱᱚᱣᱟ ᱫᱚ ᱥᱮᱨᱢᱟ ᱡᱟᱹᱲᱤᱭᱟᱜ ᱮᱢ ᱫᱳᱥ-ᱟᱜ ᱥᱮ ᱚᱱᱟ ᱫᱤᱥᱚᱢ ᱜᱮ ᱟᱹᱨᱩ ᱯᱷᱮᱨᱟᱜ ᱠᱟᱱᱟ ᱪᱤᱠᱟᱢ ᱵᱟᱲᱟᱭ? ᱦᱮᱸ ᱵᱟᱝ ᱥᱮ ᱟᱵᱮᱱᱟᱜ ᱟᱵᱮᱱᱟᱜ ᱢᱚᱱᱮ ᱛᱮᱫᱚ ᱪᱮᱫ ᱞᱮᱠᱟ ᱢᱚᱱᱮ ᱦᱩᱭᱩᱜᱼᱟ ᱡᱮ ᱱᱚᱣᱟ ᱫᱚ ᱮᱸ ᱪᱤᱠᱟᱹ ᱞᱮᱠᱟ ᱨᱮ ᱱᱚᱝᱠᱟ ᱟᱫᱚ ᱟᱵᱮᱱ ᱪᱮᱫ ᱞᱮᱠᱟ ᱵᱮᱱ ᱢᱚᱱᱮᱭᱮᱫ ᱛᱮ?
ᱟᱞᱤᱧᱼᱟ ᱢᱚᱱᱮ ᱢᱟ ᱚᱱᱠᱟ ᱞᱟᱹᱭᱮᱫ ᱟᱨᱠᱤ ᱥᱮᱨᱢᱟ ᱡᱟᱲᱤ ᱜᱮ ᱛᱟᱭᱚᱢ ᱤᱫᱤᱜ ᱠᱟᱱᱟ᱾ ᱩᱱ ᱫᱤᱱ ᱫᱚ ᱪᱮᱫᱟᱜ ᱥᱮ ᱱᱮᱛᱟᱨ ᱛᱮ ᱞᱮ ᱡᱟᱦᱟᱸ ᱵᱟᱠᱚ ᱞᱟᱹᱭᱼᱟ ᱮᱱᱮ ᱤᱱᱟᱹᱜ ᱫᱚ ᱠᱟᱹᱴᱤᱡ ᱫᱚᱧ ᱴᱷᱤᱠᱟᱹᱭᱟ ᱠᱤ ᱱᱚᱣᱟ ᱟᱨ ᱨᱟᱹᱛᱷ ᱨᱟᱹᱛᱷ ᱜᱟᱰᱤ ᱵᱟᱠᱚ ᱚᱨᱼᱟ? ᱞᱟᱥᱮᱜ ᱦᱳ ᱩᱱ ᱡᱚᱠᱷᱚᱱ ᱛᱮᱫᱚ ᱨᱚᱦᱚᱭ ᱪᱟᱵᱟ ᱠᱟᱣᱟ ᱠᱚ ᱟᱨ ᱦᱮᱲᱮ ᱵᱟᱠᱚ
ᱦᱮᱸ ᱦᱮᱸ ᱮᱠᱫᱚᱢ᱾
ᱤᱱᱟᱹᱜ ᱴᱷᱤᱠᱟᱹᱭ ᱫᱟ ᱦᱚᱸᱭ ᱟᱨ ᱱᱮᱛᱟᱨᱼᱼ ᱛᱚᱲᱟᱭ ᱜᱮ ᱟᱹᱣᱨᱤ ᱠᱚ ᱛᱚᱲᱟᱭᱟ ᱡᱟᱦᱟᱸᱭ ᱠᱚ ᱫᱚ ᱟᱨ ᱡᱟᱦᱟᱸᱭ ᱠᱚ ᱫᱚ ᱠᱚ ᱛᱚᱲᱟᱣ ᱵᱟᱲᱟᱭᱮᱫ ᱜᱤᱭᱟ᱾
ᱦᱮᱸ ᱦᱮᱸ ᱮᱠᱫᱚᱢ ᱡᱚᱛᱼᱼ ᱟᱫᱚ ᱱᱮᱛᱟᱨ ᱫᱚ ᱦᱚᱸᱜ-ᱚ ᱱᱚᱝᱠᱟ ᱛᱟᱭᱚᱢ ᱪᱟᱞᱟᱜ ᱠᱟᱱᱟ ᱟᱨ ᱵᱤᱡ ᱢᱟᱱᱮ ᱦᱟᱯᱮᱱ ᱫᱤᱱ ᱦᱟᱸᱜ ᱟ ᱡᱟᱦᱟᱸ ᱛᱤᱥ ᱫᱚ ᱢᱟᱱᱮᱼᱼ ᱟᱵᱚ ᱨᱮᱱ ᱯᱚᱼᱯᱚᱝᱜᱽᱲᱟ ᱠᱚ ᱥᱮ ᱟᱵᱚ ᱡᱟᱦᱟᱸ ᱦᱟᱯᱲᱟᱢ ᱠᱚᱴᱷᱮᱱ ᱯᱟᱹᱦᱤᱞ ᱵᱚᱱ ᱟᱸᱡᱚᱢ ᱟᱠᱟᱜ-ᱟ ᱵᱚᱱᱼᱼ ᱡᱟᱦᱟᱸ ᱞᱮᱠᱟ ᱜᱮ ᱟᱥᱟᱲ ᱵᱚᱸᱜᱟ ᱫᱚᱢ ᱥᱟᱨᱫᱤ ᱨᱚᱦᱚᱭᱼᱼ ᱫᱷᱩᱨᱟᱹᱜ ᱠᱟᱱ ᱛᱟᱦᱮᱸᱫ ᱠᱚ ᱟᱨ ᱟᱥᱟᱲ ᱥᱚᱨᱟᱵᱚᱱ ᱵᱚᱸᱜᱟᱼᱼ ᱫᱚ ᱢᱟᱱᱮ ᱡᱚᱛᱚ ᱠᱚ ᱥᱟᱹᱛᱮ ᱛᱟᱦᱮᱸᱜ ᱥᱚᱨᱟᱵᱚᱱ ᱵᱷᱟᱫᱚᱨ ᱵᱚᱸᱜᱟ ᱛᱮᱫᱚ ᱠᱚ ᱵᱷᱟᱫᱚᱨ ᱵᱚᱸᱜᱟ ᱛᱮᱫᱚ ᱟᱨᱚ ᱡᱚᱱᱰᱨᱟ ᱠᱚᱠᱚ ᱦᱩᱭᱩᱜ ᱠᱟᱱ ᱛᱟᱦᱮᱸᱫᱼᱼ ᱠᱤᱱᱛᱩ ᱚᱱᱠᱟ ᱫᱚ ᱟᱫᱚ ᱦᱟᱸᱜ ᱵᱟᱝ ᱛᱟᱦᱮᱱᱟ ᱟᱨ ᱟᱵᱚ ᱨᱮᱱ ᱯᱚᱼᱯᱚᱜᱽᱝᱲᱟ ᱠᱚᱫᱚ ᱠᱚ ᱚᱱᱟ ᱦᱚᱸ ᱟᱫᱚ ᱦᱟᱸᱜ ᱦᱟᱯᱮᱱ ᱫᱤᱱ ᱡᱩᱫᱤᱢ ᱞᱟᱹᱭ ᱭᱟᱠᱚᱣᱟ ᱡᱮᱼᱼ ᱟᱲ ᱵᱚᱸᱜᱟ ᱛᱮ ᱫᱚ ᱟᱞᱮ ᱛᱚᱞᱮ ᱚ ᱨᱚᱦᱚᱭ ᱠᱟᱼᱼ ᱮ ᱥᱟᱹᱛ ᱥᱟᱹᱛ ᱵᱟᱲᱟᱭᱮᱫ ᱛᱮᱦᱮᱸᱜ ᱞᱮ ᱱᱚᱝᱠᱟ ᱱᱟᱜ ᱥᱮ ᱱᱚᱝᱠᱟ ᱱᱟᱜ ᱜᱚᱞᱯᱚ ᱠᱚ ᱟᱞᱮ ᱴᱮᱱ ᱵᱟ ᱟᱞᱮ ᱨᱮᱱ ᱜᱚ ᱵᱟᱵᱟ ᱟᱹᱭᱩ ᱛᱟᱠᱚ ᱴᱷᱮᱱ ᱞᱮ ᱟᱸᱡᱚᱢᱮᱫ ᱛᱮᱦᱮᱸᱫᱼᱼ ᱛᱚ ᱩᱱᱠᱩ ᱫᱚ ᱜᱚᱞᱯᱷᱚ ᱞᱮᱠᱟ ᱠᱚ ᱟᱹᱭᱠᱟᱹᱣᱟ ᱠᱚ ᱦᱮᱸ ᱵᱟᱝ ᱥᱮᱼᱼ
ᱤᱛᱟᱹ ᱠᱚ ᱵᱟᱠᱚ ᱵᱩᱡᱷᱟᱹᱣ ᱫᱟᱲᱮᱭᱟᱜ-ᱟ ᱥᱟᱹᱨᱤ ᱜᱮ ᱱᱤᱱᱟᱹᱜ ᱞᱚᱜᱚᱱ ᱦᱩᱭᱩᱜ ᱠᱟᱱ ᱛᱟᱦᱮᱸᱫ ᱢᱮᱱᱛᱮ᱾
ᱦᱮᱸ ᱱᱩᱱᱟᱹᱜ ᱞᱚᱜᱚᱱ ᱠᱚ ᱱᱚᱝᱠᱟ ᱱᱚᱝᱠᱟ ᱛᱮ ᱛᱟᱯ ᱪᱟᱞᱟᱣ ᱠᱟᱱᱟ ᱢᱮᱱᱛᱮᱜ᱾ ᱵᱩᱡᱽ ᱦᱚᱸ ᱵᱟᱠᱚ ᱵᱩᱡᱷᱟᱹᱣ ᱫᱟᱲᱮᱭᱟᱜ-ᱟ ᱠᱚ, ᱦᱚᱸ ᱛᱤᱭᱮ᱾
ᱟᱨ ᱟᱯᱮ ᱥᱮᱫ ᱫᱚ ᱠᱚ ᱢᱟᱜ ᱠᱚ ᱪᱤᱠᱟ ᱠᱚ ᱢᱟᱱᱟᱣ ᱜᱮᱭᱟ ᱠᱚ ᱥᱮ ᱵᱟᱝ?
ᱦᱮᱸ ᱢᱟᱱᱟᱣᱮᱫ ᱜᱮᱭᱟ ᱠᱚ ᱡᱚᱛᱚ ᱡᱚᱛᱚ ᱡᱚ ᱴᱚᱴᱷᱟ ᱨᱮᱫᱚ ᱵᱟ ᱦᱟᱸᱜ ᱠᱚ ᱢᱟᱱᱟᱣ ᱫᱟ ᱠᱚ ᱠᱤᱪᱷᱩ ᱠᱤᱪᱷᱩ ᱴᱚᱴᱷᱟ ᱠᱚ ᱨᱮ ᱫᱚᱼᱼ ᱠᱚ ᱢᱟᱱᱟᱣ ᱵᱟᱲᱟ ᱠᱮᱜ-ᱟ ᱜᱚᱢᱦᱟ ᱠᱚ ᱢᱟᱜᱮ ᱠᱚ ᱟᱥᱟᱲᱤᱭᱟᱹ ᱠᱚ ᱚᱱᱠᱟ᱾ ᱛᱚᱜ ᱫᱚ ᱵᱟᱝ᱾ ᱦᱮᱸ ᱟᱯᱮ ᱚᱱᱟ ᱠᱚᱨᱮ ᱫᱚ ᱪᱮᱜᱠᱟ ᱠᱚ ᱢᱟᱱᱟᱣ ᱛᱟᱦᱮᱱ ᱛᱮ?
ᱦᱩᱸ ᱟᱞᱮ ᱥᱮᱜ ᱠᱚ ᱢᱟᱱᱟᱣ ᱜᱮᱭᱟ ᱠᱚ ᱤᱱᱟᱹ ᱜᱚᱢᱦᱟ ᱦᱮᱞᱳᱜ ᱫᱤᱱ ᱫᱚ᱾ ᱚ ᱵᱟᱹᱛ ᱠᱚ ᱫᱚ ᱠᱚ ᱪᱟᱞᱟᱜ ᱜᱮᱭᱟ ᱵᱟᱠᱚ ᱨᱚᱦᱚᱭ ᱛᱩᱫᱽ ᱜᱮᱭᱟ ᱵᱟᱠᱚ ᱦᱮᱲᱦᱮᱫᱽ ᱜᱮᱭᱟ᱾
ᱟᱪᱪᱷᱟ ᱟᱪᱷᱟ᱾ ᱚᱸ ᱟᱹᱰᱤ ᱱᱟᱯᱟᱭ ᱛᱟᱦᱚᱞᱮ ᱛᱚ᱾
ᱦᱚᱭ ᱟᱨ ᱡᱟᱦᱟᱸ ᱱᱟᱜ ᱯᱚᱨᱚᱵᱽ ᱛᱤ ᱫᱮᱭᱟ ᱠᱚ᱾
ᱦᱮᱸ ᱦᱮᱸ ᱦᱮᱸ ᱦᱮᱸ᱾ ᱟᱸ ᱱᱚᱝᱠᱟ ᱟᱸᱡᱚᱢ ᱠᱟᱛᱮᱜ ᱦᱚᱸ ᱠᱤᱪᱷᱩ ᱠᱤᱪᱷᱩ ᱡᱟᱭᱜᱟ ᱨᱮ ᱱᱟᱯᱟᱭ ᱵᱩᱡᱩᱜ-ᱟ ᱡᱮ ᱱᱤᱝᱠᱟᱹ ᱱᱟᱜ ᱟᱵᱚ ᱱᱤᱛᱚᱜ ᱦᱚᱸ ᱢᱟᱱᱮ‌ ᱢᱮᱱᱟᱜᱼᱼ ᱛᱟᱵᱚᱱ ᱜᱮᱭᱟ ᱟᱨ ᱟᱵᱚᱣᱟᱜ ᱫᱚᱼᱼ ᱟᱵᱚ ᱫᱚ ᱢᱮᱱ ᱞᱮᱠᱷᱟᱱ ᱫᱚ ᱵᱟᱨᱚ ᱢᱟᱥ ᱨᱮ ᱯᱨᱟᱭ ᱛᱮᱨᱚ ᱴᱤ ‌ᱜᱟᱱ ᱯᱚᱨᱚᱵᱽ ᱛᱟᱵᱚᱱ ᱵᱟᱲᱛᱤ ᱯᱚᱨᱚᱵᱽ᱾ ᱛᱟᱵᱚᱱ ᱟᱵᱚᱣᱟᱜ ᱫᱚ ᱚᱝᱠᱟ ᱛᱟᱵᱽ ᱯᱚᱨᱚᱵᱽ ᱵᱟᱧᱪᱼᱼ ᱪᱟᱵᱟᱜ ᱛᱟᱵᱚᱱᱟ ᱠᱤᱱᱛᱩ, ᱦᱮᱸ ᱟᱨ ᱱᱚᱣᱟ ᱠᱚ ᱜᱮ ᱮᱼᱼᱠᱤ ᱱᱚᱣᱟ ᱜᱮ ᱠᱤᱪᱷᱩ ᱠᱤᱪᱷᱩ ᱡᱟᱭᱜᱟ ᱨᱮᱠᱚ ᱦᱤᱲᱤᱧᱮᱫ ᱛᱟᱵᱚᱱᱟ ᱛᱚ ᱱᱚᱣᱟ ᱜᱮ ᱮ ᱫᱤᱥᱟᱹ ᱵᱚ ᱥᱮ ᱱᱚᱝᱠᱟ ᱠᱚᱨᱟᱣ ᱤᱫᱤ ᱞᱮᱼᱼ ᱱᱟ ᱟᱵᱚ ᱨᱮᱱ ᱜᱤᱫᱽᱨᱟᱹ ᱠᱚ ᱦᱟᱯᱮᱱ ᱵᱩᱡᱽ ᱵᱟᱲᱟᱭ ᱫᱟᱲᱮᱭᱟ ᱛᱟᱵᱚᱱᱟ ᱟᱵᱚᱣᱟᱜ ᱫᱚ ᱛᱤᱱᱟᱹᱜ ᱥᱚᱨᱮᱥ ᱥᱮᱼᱼ ᱛᱤᱱᱟᱹᱜ ᱠᱤᱪᱷᱩ ᱢᱮᱱᱟᱜ ᱛᱟᱵᱚᱱᱟ ᱡᱮ ᱡᱚᱛᱚ ᱨᱮᱜᱮ ᱨᱟᱹᱥᱠᱟᱹ ᱦᱮ ᱛᱟᱵᱚᱱᱟ ᱨᱚᱦᱚᱭ ᱨᱮᱦᱚᱸ ᱨᱟᱹᱥᱠᱟᱹ ᱛᱟᱵᱚᱱ ᱤᱨ ᱨᱮᱦᱚᱸ ᱨᱟᱹᱥᱠᱟᱹ ᱛᱟᱵᱚᱱ ᱟᱨ ᱮᱢᱱᱤ ᱵᱟᱦᱟ ᱵᱟᱦᱟ ᱥᱚᱨᱦᱟᱭ ᱢᱟ ᱟᱨᱚ ᱢᱮᱱᱟᱜ ᱛᱟᱵᱚᱱ ᱜᱮᱭᱟ ᱵᱟᱦᱟ ᱥᱚᱨᱚᱦᱚᱨᱟᱭ ᱨᱮ ᱪᱮᱫ ᱞᱮᱠᱟ ᱠᱚ ᱢᱟᱱᱟᱣ ᱛᱟᱦᱮᱱ ᱛᱮ ᱟᱯᱮ ᱥᱮᱫ ᱫᱚ
ᱪᱮᱫ ᱪᱮᱫ
ᱵᱟᱦᱟ ᱥᱚᱦᱚᱨᱟᱭ ᱢᱮᱱ ᱫᱟᱹᱧ ᱪᱮᱫ ᱞᱮᱠᱟ ᱠᱚ ᱢᱟᱱᱟ ᱢᱟᱱᱟᱣ ᱛᱟᱦᱮᱱᱟ ᱢᱮᱱᱛᱮ ᱟᱯᱮ ᱥᱮᱫ ᱫᱚ?
ᱦᱮᱸ ᱵᱟᱦᱟ ᱥᱚᱦᱨᱟᱭ ᱢᱟᱱᱟᱣ ᱜᱮᱭᱟ ᱞᱮ ᱟᱫᱚ ᱟᱞᱮᱭᱟᱜ ᱨᱮᱫᱚᱼᱼ ᱟᱞᱮ ᱡᱟᱦᱟᱸ ᱞᱮ ᱵᱟᱦᱟ ᱜᱮᱭᱟ ᱞᱮ ᱟᱫᱚ ᱤᱧ ᱵᱟᱵᱟ ᱦᱚᱸ ᱱᱟᱭᱠᱮ ᱠᱟᱱ ᱜᱮᱭᱟ ᱟᱫᱚᱼᱼ ᱩᱸ ᱮᱱᱮᱡ ᱫᱚ ᱵᱟᱞᱮ ᱮᱱᱮᱡ ᱠᱟᱱ ᱜᱮᱭᱟ ᱟᱞᱮ ᱫᱚ ᱚᱱᱟ ᱫᱚ ᱮᱱᱮᱡ ᱜᱮᱭᱟ ᱠᱚ᱾
ᱦᱮᱸ ᱦᱮᱸ ᱦᱮᱸ᱾
ᱟᱵᱚ ᱫᱚ ᱠᱩᱞᱤ ᱠᱚ ᱜᱮᱭᱟ ᱞᱮ᱾
ᱟᱪᱪᱷᱟ ᱟᱪᱷᱟ ᱟᱪᱷᱟ᱾ ᱟᱪᱪᱷᱟ ᱟᱪᱷᱟ ᱟᱪᱷᱟ᱾
ᱟᱫᱚ ᱩᱱᱤ ᱮᱠᱞᱟ ᱦᱟᱲᱟᱢ ᱫᱚ ᱪᱮᱫ ᱞᱮᱠᱟᱭ ᱮᱱᱮᱡ-ᱟ ᱥᱮ ᱪᱮᱜ?
ᱦᱮᱸ ᱦᱮᱸ ᱦᱮᱸ ᱦᱮ᱾
ᱦᱚᱸ ᱛᱚ ᱦᱚᱱᱟᱨ ᱤᱱᱟᱹ ᱦᱩᱭ ᱞᱮᱱ ᱜᱮᱭᱟ᱾ ᱟᱨ ᱟᱞᱮ ‌ᱨᱮᱱ ᱜᱚᱲᱚᱢ ᱟᱫᱚ ᱤᱱᱟᱹ ᱠᱷᱚᱱᱟᱜ ᱫᱚᱫᱚ ᱵᱟᱠᱚ ᱮᱱᱮᱡᱭᱟ
ᱟᱪᱪᱷᱟ ᱟᱪᱪᱷᱟ ᱟᱪᱪᱷᱟ
ᱦᱮᱸ ᱦᱮᱸ ᱦᱮᱸ ᱦᱮᱸ
ᱦᱮᱸ ᱛᱟᱦᱚᱞᱮ ᱱᱚᱣᱟ ᱠᱚᱫᱚ ᱟᱵᱚᱜᱮ ᱡᱟᱦᱟᱸ ᱢᱟᱱᱮ ᱱᱤᱛᱚᱜ ᱫᱚᱦᱚ ᱤᱫᱤ ᱞᱟᱹᱠᱛᱤ ᱠᱟᱱ ᱛᱟᱵᱚᱱᱟ ᱵᱟᱠᱷᱟᱱ ᱦᱟᱯᱮᱱ ᱫᱤᱱ ᱨᱮᱱ ᱟᱵᱚ ᱫᱚ ᱯᱚᱯᱚᱝᱲᱟ ᱠᱚᱫᱚ ᱪᱤᱠᱟᱹ ᱛᱮᱵᱚᱱ ᱵᱩᱡᱷᱟᱹᱣ ᱦᱚᱪᱚ ᱫᱟᱲᱮᱭᱟᱜᱼᱟ
ᱦᱩᱸ
ᱦᱮᱸ ᱦᱮᱸ
ᱚᱱᱟ ᱵᱚᱫᱚᱞ ᱛᱮᱜᱮ ᱫᱚ ᱧᱮᱞ ᱞᱮ ᱛᱟᱦᱮᱱᱟ
ᱮᱠᱫᱚᱢ ᱮᱠᱫᱚᱢ
ᱦᱩᱸ
ᱛᱟᱦᱚᱞᱮ ᱟᱵᱚ ᱱᱚᱣᱟ ᱠᱚ ᱵᱟᱧᱪᱟᱣ ᱫᱚᱦᱚ ᱞᱟᱹᱜᱤᱫ ᱟᱵᱚᱣᱟᱜ ᱜᱮ ᱢᱟᱱᱮ ᱡᱤᱢᱤᱫᱟᱨ ᱛᱟᱵᱚᱱᱟ ᱟᱨᱠᱤ ᱱᱤᱛᱚᱜ ᱡᱟᱦᱟᱸᱭ ᱠᱚᱠᱚ ᱫᱤᱥᱟᱹ ᱧᱟᱢᱮᱫ ᱛᱟᱵᱚ ᱥᱮ ᱟᱵᱚ ᱠᱚᱵᱚᱱ ᱫᱤᱥᱟᱹ ᱧᱟᱢᱮᱫ ᱞᱮᱠᱟ ᱱᱚᱣᱟ ᱠᱚ ᱟᱵᱚ ᱵᱚᱱ ᱫᱚᱦᱚ ᱫᱟᱲᱮᱭᱟᱜ ᱠᱷᱟᱱ ᱜᱮ ᱟᱵᱚᱣᱟᱜ ᱥᱮᱨᱣᱟ ᱞᱟᱹᱜᱤᱫ ᱥᱮ ᱟᱵᱚᱨᱮᱱ ᱦᱟᱯᱮᱱ ᱫᱤᱱ ᱨᱮᱱ ᱡᱟᱦᱟᱸᱭ ᱢᱟᱱᱮ ᱵᱷᱟᱭ ᱵᱳᱱ ᱠᱚᱠᱚ ᱦᱩᱭᱩᱜ ᱠᱟᱱ ᱛᱟᱵᱚᱱᱟ ᱮᱱᱛᱮᱜ ᱩᱱᱠᱩ ᱠᱚ ᱞᱟᱹᱜᱤᱫ ᱟᱹᱰᱤ ᱟᱹᱰᱤ ᱱᱟᱯᱟᱭ ᱱᱟᱯᱟᱭ ᱢᱮᱥᱮᱡᱽ ᱟᱨᱠᱤ ᱵᱟᱠᱷᱟᱱ ᱠᱤᱪᱷᱩ ᱫᱚ ᱦᱟᱸᱜ ᱦᱟᱯᱮᱱ ᱫᱤᱱ ᱫᱚ ᱡᱟᱦᱟᱸ ᱛᱤᱱᱟᱹᱜ ᱦᱚᱭᱛᱳ ᱯᱩᱛᱷᱤ ᱠᱚᱠᱚ ᱯᱟᱲᱦᱟᱣ ᱫᱟᱲᱮᱭᱟᱜ ᱠᱟᱱᱟ ᱠᱚ ᱥᱮ ᱵᱟᱠᱚ ᱯᱟᱲᱦᱟᱣ ᱫᱟᱲᱮᱭᱟᱜᱼᱟ ᱩᱱᱠᱩ ᱠᱚᱜᱮ ᱠᱚ ᱵᱩᱡᱽ ᱧᱟᱢᱟ ᱠᱚ ᱟᱨ ᱵᱟᱹᱠᱤ ᱦᱚᱲ ᱫᱚ ᱵᱟᱠᱚ ᱵᱩᱡᱟ ᱡᱮ ᱟᱵᱚᱣᱟᱜ ᱥᱮ ᱟᱵᱚᱣᱟᱜ ᱫᱚ ᱪᱮᱫ ᱞᱮᱠᱟᱱᱟᱜ ᱢᱮᱱᱟᱜ ᱛᱟᱵᱚᱱᱟ ᱪᱮᱫ ᱠᱚ ᱟᱨᱚ ᱟᱵᱚ ᱛᱚ ᱟᱹᱰᱤ ᱠᱤᱪᱷᱩ ᱟᱵᱚ ᱫᱚ ᱟᱹᱰᱤ ᱨᱤᱨᱤᱞᱟᱹᱢᱟᱞᱟ ᱵᱚᱞᱛᱮ ᱜᱮᱞᱮ ᱥᱚᱢᱟᱡᱽ ᱛᱟᱵᱚᱱ ᱥᱮ ᱡᱟᱦᱟᱱᱟᱜ ᱟᱹᱰᱤ ᱪᱮᱦᱨᱟ ᱛᱚ ᱡᱚᱛᱚ ᱠᱤᱪᱷᱩ ᱜᱮ ᱢᱚᱸᱡᱽ ᱜᱮ ᱢᱮᱱᱟᱜ ᱦᱮᱸ
ᱢᱮᱱᱟᱜ ᱛᱟᱵᱚᱱᱟ
ᱦᱮᱸ ᱛᱚ ᱱᱚᱣᱟ ᱢᱚᱴᱟᱢᱩᱴᱤ ᱫᱚᱦᱚ ᱞᱟᱠ ᱫᱚᱦᱚ ᱦᱸ ᱫᱚᱦᱚ ᱞᱮᱠᱷᱟᱱ ᱥᱮ ᱪᱮᱫ ᱛᱮᱵᱚᱱ ᱫᱚᱦᱚ ᱞᱮᱠᱷᱟᱱ ᱱᱚᱣᱟ ᱪᱮᱫ ᱞᱮᱠᱟᱛᱮ ᱡᱩᱛᱩᱜᱼᱟ ᱢᱟᱱᱮ ᱟᱵᱮᱱᱟᱜ ᱢᱮᱱ ᱞᱮᱠᱟᱛᱮᱫᱚ
ᱟᱫᱚ ᱪᱮᱫ ᱞᱮᱠᱟ ᱞᱮᱠᱟᱛᱮ ᱵᱚᱱ
ᱟᱵᱚ ᱛᱮᱜᱮ ᱵᱚ ᱫᱚᱦᱚᱭᱟ ᱟᱵᱚᱛᱜᱮ ᱵᱚ ᱵᱟᱧᱪᱟᱣ-ᱟ ᱫᱤᱞᱟ ᱵᱚᱱ ᱱᱤᱛᱚᱜ ᱜᱚᱲᱟᱱ ᱦᱟᱲᱟᱢ ᱠᱚ ᱟᱭᱳᱼᱵᱟᱵᱟ ᱠᱚ ᱡᱟᱦᱟᱸ ᱵᱚᱱ ᱧᱮᱞᱮᱫ ᱠᱚᱣᱟ ᱡᱟᱦᱟᱸ ᱞᱮᱠᱟ ᱠᱚ ᱞᱟᱹᱭᱟ ᱮᱠᱷᱟᱱ ᱵᱟᱠᱷᱟᱱ ᱵᱟᱧ ᱧᱮᱞ ᱪᱮᱫᱚᱜ ᱠᱟᱱ ᱟᱫᱚ ᱟᱵᱚᱨᱮᱱ ᱜᱤᱫᱽᱨᱟᱹ ᱠᱚ ᱫᱤᱥᱚᱢ ᱨᱮᱜᱠᱚ ᱥᱮᱬᱟᱦᱟ ᱠᱚᱣᱟ
ᱮᱠᱫᱚᱢᱠᱫᱚᱢ ᱡᱚᱛᱷᱟᱛ ᱠᱟᱛᱷᱟ ᱱᱚᱣᱟ ᱦᱚᱸ ᱟᱵᱮᱱᱟᱜ ᱠᱟᱛᱷᱟ ᱨᱮ ᱟᱹᱞᱤᱧ ᱥᱟᱭ ᱟᱹᱰᱤ ᱮᱢᱟᱦᱟᱜ ᱠᱟᱱᱟ ᱟᱹᱰᱤ ᱫᱟᱢᱟᱱ ᱠᱟᱛᱷᱟ ᱠᱟᱱ ᱜᱮᱭᱟ ᱱᱚᱝᱠᱟ ᱜᱮ ᱢᱟᱱᱮ ᱱᱤᱝᱠᱟᱹ ᱢᱟᱱᱮ ᱠᱟᱛᱷᱟ ᱫᱚ ᱦᱩᱭᱩᱜ ᱠᱟᱱᱟ ᱟᱵᱚᱜᱮ ᱟᱵᱚᱣᱟᱜ ᱤᱭᱟᱹ ᱛᱮᱫᱚ ᱵᱟᱧᱪᱟᱣ ᱫᱚᱦᱚ ᱞᱟᱜᱟᱣ ᱵᱚᱱᱟ ᱵᱟᱝ ᱠᱷᱟᱱ ᱫᱚ ᱟᱵᱚᱣᱟᱜ ᱤᱭᱟᱹ ᱞᱟᱹᱜᱤᱫ ᱫᱚ ᱦᱮᱸ ᱵᱟᱝᱠᱚ ᱤᱭᱟᱹᱠᱚ ᱦᱮᱸ ᱵᱟᱝ ᱥᱮ ᱟᱨ ᱟᱯᱮ ᱟᱯᱮᱥᱮᱫ ᱪᱮᱫ ᱞᱮᱠᱟ
ᱟᱵᱚ ᱦᱚᱸ ᱵᱟᱵᱚ ᱪᱮᱫ ᱞᱮᱠᱷᱟᱱ ᱟᱵᱚ ᱦᱚᱸ ᱡᱟᱦᱟᱸ ᱛᱤᱥ ᱵᱟᱦᱚᱞᱮ ᱡ ᱠᱚᱴᱷᱟ ᱱᱟᱸᱡᱚᱢ ᱠᱟ ᱠᱟᱛᱮ ᱟᱵᱚᱨ ᱜᱤᱫᱽᱨᱟᱹ ᱠᱚ ᱠᱚᱞᱤ ᱟᱵᱚᱱᱟ ᱦᱮᱸ ᱢᱟᱱᱮ ᱚᱱᱟ ᱫᱚ ᱪᱮᱫ ᱞᱮᱠᱟ ᱥᱮ ᱚᱱᱟ ᱫᱚ ᱪᱮᱫᱟᱜ ᱪᱮᱫ ᱞᱮᱠᱟ ᱢᱟᱱ ᱵᱟᱵᱚᱱ ᱞᱟᱹᱭ ᱫᱟᱲᱮᱭᱟᱠᱚ ᱠᱷᱟᱱ
ᱦᱮᱸ ᱦᱮᱸ ᱦᱮᱸ ᱱᱟᱯᱟᱭᱚᱜᱼᱟ ᱦᱮᱸ ᱵᱟ ᱥᱮ
ᱦᱮᱸ ᱢᱤᱫ ᱫᱤᱱ ᱫᱮᱠᱚ ᱠᱩᱞᱤ ᱵᱚᱱ ᱜᱮᱭᱟ ᱱᱟᱦᱟᱜ
ᱦᱮᱸ ᱦᱮᱸ ᱦᱮᱸ ᱛᱟᱨᱯᱚᱨᱮ ᱱᱤᱛᱚᱜ ᱫᱚ ᱢᱟᱱᱮ ᱡᱟᱦᱟᱱᱟᱜ ᱠᱟᱹᱢᱤ ᱠᱚᱨᱮ ᱡᱚᱯᱲᱟᱣ ᱦᱩᱭᱩ ᱠᱟᱱᱟ ᱥᱮ ᱚᱞᱚᱜ ᱯᱟᱲᱦᱟᱜ ᱦᱩᱭᱩᱜ ᱠᱟᱱ ᱜᱮᱭᱟ
ᱠᱟᱹᱢᱤ ᱠᱚ ᱟᱫᱚ ᱵᱟᱝ ᱜᱮ ᱟᱨ ᱚᱞᱚᱜ ᱯᱟᱲᱦᱟᱣ ᱠᱚᱦᱚᱸ ᱦᱩᱭ ᱪᱟᱵᱟ ᱪᱟᱵᱟ ᱜᱚᱫ ᱠᱟᱱᱟ
ᱚᱞᱚᱜ ᱯᱟᱲᱦᱟᱜ ᱠᱚ ᱢᱟᱱᱮ ᱦᱟᱸᱜ ᱯᱩᱨᱟᱹᱣ ᱦᱮᱸ ᱵᱟᱝ ᱥᱮ
ᱦᱳᱭ ᱮᱱᱛᱮ ᱱᱟᱥᱮ ᱪᱚᱲᱮ
ᱦᱮᱸ ᱟᱪᱪᱷᱟ ᱟᱪᱪᱷᱟ ᱛᱟᱨᱯᱚᱨᱮ ᱚᱱᱟ ᱠᱚᱨᱮᱱ ᱜᱤᱫᱽᱨᱟᱹ ᱠᱚᱫᱚ ᱢᱚᱴᱟᱢᱩᱴᱤ ᱥᱞᱩᱞ ᱠᱚᱫᱚ ᱠᱚ ᱪᱟᱞᱟᱜ ᱜᱮᱭᱟ ᱠᱚ ᱦᱮᱸ ᱵᱟᱝ ᱟᱯᱮ
ᱦᱮᱸ ᱟᱞᱮ ᱟᱹᱛᱩ ᱨᱮᱱ ᱫᱚ ᱡᱚᱛᱚ ᱜᱮᱠᱚ ᱪᱟᱞᱟᱜ ᱜᱮᱭᱟ ᱜᱤᱫᱽᱨᱟᱹ ᱯᱤᱫᱽᱨᱟᱹ ᱠᱚ ᱛᱚ ᱵᱟᱠᱚ ᱧᱟᱢᱚᱜ ᱜᱮᱭᱟ ᱡᱚᱛᱚ ᱦᱩᱹᱰᱤᱧ ᱱᱚᱭ ᱪᱟᱨ ᱵᱚᱨᱥᱚ ᱯᱟᱸᱪ ᱵᱚᱨᱥᱚ ᱠᱚ ᱦᱩᱭᱮᱱ ᱠᱷᱟᱱ ᱜᱮ ᱩᱱᱠᱩ ᱠᱚᱫᱚ ᱡᱚᱛᱚ ᱦᱳᱥᱴᱮᱞ ᱨᱮ ᱠᱩᱲᱤ ᱜᱤᱫᱽᱨᱟᱹ ᱠᱚᱲᱟ ᱜᱤᱫᱽᱨᱟᱹ ᱡᱚᱛᱚ ᱟᱨ ᱩᱱᱠᱩ ᱡᱟᱦᱟᱸ ᱠᱚ ᱞᱟᱭᱠᱮᱜ ᱟᱨ ᱜᱤᱫᱽᱨᱟᱹ ᱠᱚᱜᱮ ᱩᱱᱠᱩ ᱠᱚᱜᱮ ᱡᱟᱦᱟᱸᱭ ᱠᱚ ᱚᱲᱟᱜ ᱠᱷᱚᱱ ᱠᱚ ᱦᱤᱡᱩᱜ ᱥᱮᱱᱚᱜ ᱵᱟᱲᱟᱭ ᱩᱱᱠᱩ ᱠᱚᱜᱮ ᱠᱚ ᱧᱟᱢᱚᱜᱼᱟ ᱟᱨ ᱵᱟᱠᱷᱟᱱ ᱫᱚ ᱩᱱᱠᱩ ᱦᱚᱸ ᱡᱚᱛᱚ ᱢᱮᱥ ᱠᱷᱟᱹᱞᱤ ᱦᱟᱨᱟ ᱵᱩᱰᱦᱤ ᱜᱮ ᱚᱲᱟᱜ ᱨᱮᱫᱚ ᱟᱭᱳᱼᱵᱟᱵᱟ ᱦᱟᱲᱟᱢ ᱵᱩᱰᱦᱤ ᱠᱚ
ᱟᱪᱪᱷᱟ ᱟᱪᱪᱷᱟ ᱟᱪᱪᱷᱟ ᱦᱮᱸ ᱦᱮᱸ
ᱦᱩᱸ
ᱦᱮᱸ ᱱᱤᱛᱚᱜ ᱚᱱᱠᱟ ᱱᱟᱯᱟᱭ ᱰᱟᱦᱟᱨ ᱛᱮᱵᱚᱱ ᱩᱫᱩᱜᱽ ᱟᱠᱚ ᱠᱷᱟᱱ ᱟᱨ ᱚᱞᱚᱜ ᱯᱟᱲᱦᱟᱜ ᱫᱚ ᱢᱟᱱᱮ ᱠᱮ ᱡᱮ ᱪᱟᱹᱠᱨᱤ ᱱᱚᱝᱠᱟ ᱠᱟᱛᱷᱟ ᱫᱚ ᱵᱟᱝ ᱠᱟᱱᱟ ᱥᱮ ᱛᱟᱦᱚᱞᱮ ᱟᱵᱚᱴᱮᱱ ᱵᱷᱟᱹᱜᱤ ᱡᱤᱣᱚᱱ ᱥᱮ ᱵᱷᱟᱹᱜᱤ ᱦᱮᱸ ᱟᱠᱚ ᱡᱚᱛᱚ ᱡᱟᱦᱟᱸ ᱢᱟᱱᱮ ᱡᱟᱦᱟᱸ ᱡᱟᱭᱜᱟ ᱨᱮ ᱡᱟᱦᱟᱸ ᱦᱚᱸᱠ ᱟᱹᱭᱫᱟᱹᱨ ᱚᱱᱟ ᱠᱚᱠᱚ ᱵᱩᱡᱷᱟᱹᱣ ᱫᱟᱲᱮᱭᱟᱜᱼᱟ ᱟᱵᱚ ᱦᱚᱸ ᱵᱚᱱ ᱵᱩᱡᱷᱟᱹᱣ ᱫᱟᱲᱮᱭᱟᱜᱼᱟ ᱠᱤᱪᱷᱩ ᱡᱟᱦᱟᱸᱭ ᱠᱚ ᱚᱞᱚᱜ ᱯᱟᱲᱦᱟᱜ ᱟᱠᱟᱫᱟ ᱵᱚᱱ ᱵᱟᱦᱟ ᱠᱚ ᱠᱚ ᱚᱞᱚᱜ ᱯᱟᱲᱦᱟᱜ ᱠᱚ ᱪᱟᱞᱟᱣ ᱞᱮᱱᱠᱷᱟᱱ ᱦᱮᱸ ᱥᱚᱴᱷᱤᱠ ᱰᱟᱦᱟᱨ ᱚᱠᱟᱴᱟᱜ ᱠᱟᱱᱟ ᱚᱠᱟᱴᱟᱜ ᱫᱚ ᱵᱮᱥ ᱰᱟᱦᱟᱨ ᱚᱠᱟᱴᱟᱜ ᱫᱚ ᱵᱟᱹᱲᱤᱡ ᱰᱟᱦᱟᱨ ᱱᱤᱭᱟᱹ ᱴᱩᱠᱩ ᱵᱩᱡ ᱨᱮᱦᱚᱸ ᱵᱚᱦᱩᱛ ᱵᱷᱟᱜᱮ ᱦᱮᱸ ᱵᱟᱝ ᱥᱮ
ᱦᱩᱸ
ᱦᱮᱸ
ᱟᱠᱚ ᱦᱚᱸ ᱠᱟᱹᱴᱤᱡ ᱠᱚ ᱩᱭᱦᱟᱹᱨ ᱫᱟᱲᱮᱭᱟᱜ ᱢᱟᱠᱚ ᱪᱮᱫᱚᱜ ᱢᱟᱠᱚ ᱡᱟᱦᱟᱱᱟᱜ ᱠᱚ ᱟᱞᱚ ᱠᱚ ᱟᱫᱚᱜ ᱤᱱᱟᱜᱮ
ᱮᱠᱫᱚᱢ ᱮᱠᱫᱚᱢ ᱮᱠᱫᱚᱢ ᱮᱠᱫᱚᱢ ᱵᱟᱨᱦᱮᱛᱮ ᱟᱠᱚᱛᱮ ᱟᱠᱚᱣᱟᱜ ᱦᱚᱸᱠ ᱟᱹᱭᱫᱟᱹᱨ ᱵᱟᱠᱷᱟᱱ ᱛᱚ ᱚᱞᱚᱜ ᱯᱟᱲᱦᱟᱜ ᱠᱚ ᱵᱟᱢ ᱵᱟᱲᱟᱭ ᱞᱮᱠᱷᱟᱡ ᱫᱚ ᱟᱛᱩ ᱠᱚᱨᱮᱱ ᱠᱚ ᱦᱳᱭᱛᱳ ᱡᱟᱦᱟᱸᱭ ᱚᱞᱚᱜ ᱯᱟᱲᱦᱟᱜ ᱵᱟᱠᱚ ᱵᱟᱰᱟᱭ ᱩᱱᱠᱩ ᱫᱚ ᱪᱮ ᱠᱚ ᱞᱟᱹᱭᱟ ᱚᱱᱟ ᱚᱯᱷᱤᱥ ᱨᱮᱫᱚ ᱪᱮᱫ ᱪᱚᱝ ᱚᱱᱟ ᱵᱷᱤᱛᱤᱨ ᱨᱮᱫᱚ ᱪᱮᱫ ᱪᱚᱝ ᱵᱟᱝ ᱪᱚᱝ
ᱪᱮᱫ ᱪᱚᱝ ᱦᱚᱸ ᱵᱟᱠᱷᱟᱱ ᱧᱩᱛᱩᱢ ᱛᱮᱱᱟᱜ ᱞᱟᱹᱭ-ᱟᱜ ᱢᱮ ᱨᱮᱦᱚᱸ᱾ ᱩᱱᱤ ᱚᱱᱟ ᱧᱩᱛᱩᱢ ᱨᱮ ᱫᱩᱲᱩᱵ ᱟᱠᱟᱱᱟᱭ ᱚᱸᱰᱮ ᱛᱮᱱᱟᱜ ᱪᱟᱞᱟᱟᱜ ᱢᱮ᱾ ᱪᱮᱫ ᱧᱩᱛᱩᱢ, ᱚᱠᱟᱨᱮ ᱧᱩᱛᱩᱢ ᱦᱚᱲ ᱠᱩᱞᱤ ᱞᱮᱢ ᱨᱮ ᱟᱸᱡᱚᱢ ᱴᱷᱤᱠᱟᱹᱭᱟ᱾ ᱩᱱᱤ ᱫᱚ ᱚᱠᱚᱭ ᱠᱟᱱᱟᱭ?
ᱦᱮᱸ ᱵᱟᱝ ᱦᱮᱸ ᱦᱮᱸ ᱚᱠᱟᱴᱟᱜ ᱦᱚᱸ ᱵᱟᱢ ᱴᱷᱤᱠᱟᱹ ᱫᱟᱲᱮᱭᱟᱜᱼᱟ ᱦᱮᱸ ᱵᱟᱝ ᱥᱮ?
ᱦᱳᱭ ᱤᱱᱟᱹ ᱠᱚ ᱪᱮᱫᱟᱜ ᱞᱮᱠᱟ ᱨᱮᱦᱚᱸ ᱟᱫᱚ ᱱᱤᱛᱚᱜ ᱫᱚ ᱚᱱᱮ ᱦᱚᱲ ᱜᱮᱵᱚᱱ ᱥᱟᱸᱜᱮᱭ ᱠᱟᱱᱟᱱ ᱫᱚ ᱱᱤᱛᱚᱜ ᱫᱚ ᱠᱟᱹᱢᱤ ᱧᱟᱢ ᱠᱚᱫᱚ
ᱦᱮᱸ ᱥᱚᱝᱠᱚᱴ ᱧᱚᱜ ᱜᱮᱭᱟ ᱛᱚ ᱚᱨ ᱢᱚᱫᱽᱫᱷᱮ ᱜᱮ ᱢᱟᱱᱮ ᱱᱟᱯᱟᱭ ᱢᱤᱫᱴᱟᱝ ᱡᱤᱭᱚᱱ ᱧᱟᱢ ᱞᱮᱠᱷᱟᱱᱡ ᱫᱚ ᱚᱞᱚᱜ ᱯᱟᱲᱦᱟᱜ ᱫᱚ ᱞᱟᱹᱠᱛᱤ ᱠᱟᱱ ᱜᱮᱭᱟ ᱱᱟᱯᱟᱭ ᱡᱤᱭᱚᱱ ᱵᱚᱞᱛᱮ ᱠᱮᱫᱟ ᱟᱢᱟᱜ ᱟᱢᱟᱜ ᱟᱢᱟᱜ ᱛᱟᱲᱟᱢ ᱰᱟᱦᱟᱨ ᱟᱢ ᱮᱴᱠᱮᱴᱚᱬᱮ ᱵᱟᱢ ᱤᱭᱟᱹᱜᱼᱟ ᱡᱟᱦᱟᱸ ᱨᱮ ᱟᱢᱟᱜ ᱦᱚᱸᱠ ᱟᱭᱫᱟᱹᱨ ᱟᱢᱨᱮᱢ ᱠᱩᱞᱤ ᱫᱟᱲᱮᱭᱟᱠᱚᱣᱟ ᱵᱟᱝᱠᱷᱟᱱ ᱫᱚ ᱚᱱᱟ ᱠᱚ ᱵᱟᱢ ᱪᱮᱫ ᱞᱮᱱᱠᱷᱟᱱ ᱫᱚ ᱟᱢᱟᱜ ᱛᱚ ᱡᱟᱦᱟᱸ ᱟᱢᱟᱜ ᱚᱫᱷᱤᱠᱟᱨ ᱚᱱᱟ ᱟᱢ ᱵᱟᱢ ᱵᱩᱡᱽ ᱫᱟᱲᱮᱭᱟᱜᱼᱟ ᱥᱮ
ᱵᱟᱢ ᱵᱩᱡᱽ ᱫᱟᱲᱮᱭᱟᱜᱼᱟ ᱦᱮᱸ
ᱱᱟᱝᱠᱟ ᱞᱮᱠᱷᱟᱡ ᱦᱮᱸ ᱵᱟᱝ ᱥᱮ
ᱦᱩᱸ
ᱴᱷᱤᱠ ᱜᱮᱭᱟ ᱛᱟᱦᱚᱞᱮ, ᱚᱠᱛᱚ ᱢᱟ ᱦᱟᱸᱜ ᱪᱟᱵᱟᱭᱮᱱ ᱛᱟᱞᱟᱝ᱾
ᱦᱩᱸ, ᱟᱪᱪᱷᱟ ᱴᱷᱤᱠ ᱠᱮ᱾
ᱦᱮᱸ, ᱛᱟᱦᱮ ᱱᱟᱯᱟᱭ ᱜᱮ ᱟᱫ ᱫᱚᱦᱚᱭᱮᱫᱟ ᱦᱮᱸ᱾
ᱦᱮᱸ ᱱᱟᱯᱟᱭ